ᱦᱩᱸ
ᱦᱮᱞᱳ
ᱦᱮᱸᱻ
ᱨᱚᱲ ᱟᱸᱡᱚᱢ ᱧᱟᱢ ᱫᱟᱢ?
ᱪᱮ ᱮᱢ ᱪᱤᱠᱟᱹᱭ ᱫᱟ?
ᱦᱚᱸᱜᱼᱚᱭ ᱪᱮᱫ ᱜᱮ ᱵᱟᱝ ᱚᱲᱟᱜ ᱨᱮᱜᱮ ᱾
ᱛᱟᱦᱚᱞᱮ ᱡᱚᱢ ᱵᱟᱲᱟ ᱠᱚ ᱦᱳᱭᱱᱟ?
ᱛᱟᱦᱞᱮ ᱛᱮᱦᱮᱧ ᱫᱚ ᱟᱢᱵᱟᱵᱚᱛᱤ ᱠᱟᱱᱟ ᱛᱚ ᱠᱟᱱᱴᱷᱟᱲ ᱵᱤᱞᱤ ᱠᱚᱢ ᱡᱚᱢ ᱠᱮᱫᱟ ᱥᱮ ᱵᱟᱝ?
ᱡᱚᱢ ᱦᱩᱭᱮᱱ ᱜᱮᱭᱟ᱾
ᱚᱻ
ᱟᱢ ᱜᱮ?
ᱟᱭᱨᱤ ᱡᱚᱢ ᱦᱩᱭᱩᱜᱼᱟ ᱡᱚᱢ ᱦᱩᱭᱩᱜᱼᱟ ᱱᱟᱦᱟᱜ ᱱᱟᱥᱮᱱᱟᱜ ᱯᱚᱨᱮ ᱾
ᱦᱩᱸ ᱦᱩᱸ ᱩᱱᱟᱹᱜ ᱵᱤᱞᱚᱢ?
ᱦᱮᱸ ᱵᱤᱞᱚᱢᱮᱱ ᱜᱮᱭᱟ ᱛᱮᱦᱮᱧ ᱫᱚ ᱦᱟᱱᱟ ᱱᱤᱭᱟᱹ ᱠᱟᱹᱢᱤ ᱚᱲᱟᱜ ᱠᱚᱨᱮ ᱛᱟᱦᱮᱸ ᱠᱟᱱ ᱜᱮ ᱟᱭᱩ ᱜᱚᱲᱚᱣᱟᱭ ᱦᱩᱭᱩᱜ ᱠᱟᱱ ᱛᱟᱦᱮᱸᱱᱟ᱾
ᱟᱪᱪᱷᱟ ᱟᱪᱪᱷᱟ
ᱟᱫᱚ ᱠᱟᱹᱢᱤ ᱠᱚ ᱥᱟᱹᱛ ᱥᱚᱢᱴᱟᱣ ᱛᱮᱜᱮ ᱵᱤᱞᱚᱢᱮᱱᱟ᱾
ᱜᱮᱭᱟ
ᱦᱩᱸ
ᱛᱤᱱᱟᱹᱜ ᱜᱟᱱ ᱠᱟᱱᱴᱷᱟᱲ ᱯᱮ ᱟᱹᱜᱩᱣ ᱠᱟᱜᱼᱟ? ᱟᱨ ᱱᱤᱝᱠᱟᱹ ᱜᱮ ᱱᱚᱨᱢᱟᱞ
ᱚᱸᱻ
ᱟᱨ ᱛᱟᱦᱚᱞᱮ ᱛᱤᱱᱟᱹᱜ ᱠᱟᱱᱴᱷᱟᱲ ᱠᱚᱯᱮ ᱟᱹᱜᱩᱣ ᱠᱟᱜᱼᱟ?
ᱠᱟᱱᱴᱷᱟᱲ ᱠᱚᱢᱟ ᱡᱚᱛᱚ ᱦᱚᱲ ᱥᱩᱢᱩᱱ ᱢᱟ ᱵᱟᱞᱮ ᱡᱚᱢ ᱜᱮ ᱭᱩ ᱜᱮ ᱡᱚᱢ ᱛᱟᱞᱮᱭᱟ ᱡᱟᱹᱥᱛᱤ ᱫᱷᱟᱨᱟ ᱾ ᱛᱩ ᱱᱟᱥᱮ ᱜᱮᱞᱮ ᱟᱹᱜᱩᱣ ᱠᱟᱫᱟ᱾
ᱦᱮᱸ
ᱟᱨ ᱠᱟᱱᱴᱷᱟᱲ ᱢᱟ ᱮᱢᱚᱱ ᱡᱤᱱᱤᱥ ᱠᱟᱱᱟ ᱚᱱᱟᱢᱟ ᱢᱮᱫᱷᱟᱣ ᱡᱚᱴᱮᱫᱼᱟᱜ ᱠᱷᱟᱱ ᱢᱟ ᱵᱟᱝ ᱛᱟᱦᱮᱱ ᱜᱮᱭᱟ ᱥᱮ ᱚᱱᱟᱢᱟ ᱵᱟᱹᱲᱤᱡ ᱟ ᱞᱚᱜᱚᱱ ᱛᱮᱜᱮ ᱾
ᱦᱳᱭ ᱦᱳᱭ
ᱟᱫᱚ ᱡᱟᱹᱥᱛᱤ ᱟᱹᱜᱩ ᱠᱟᱛᱮᱜ ᱦᱚᱸ ᱚᱱᱟ ᱢᱟ ᱜᱤᱲᱤᱜ ᱟᱥᱮ ᱾ ᱦᱩᱸ ᱟᱨ ᱛᱟᱦᱚᱞᱮ ᱤᱭᱟᱹ ᱟᱢᱵᱚᱵᱚᱛᱤ ᱨᱮ ᱫᱚ ᱯᱮ ᱯᱤᱴᱷᱟᱹᱭ ᱛᱟᱦᱮᱱᱟ ᱥᱮ ᱵᱟᱝ ᱛᱮᱦᱮᱧ ᱫᱚ ᱛᱟᱦᱚᱞᱮ?
ᱵᱟᱝ ᱵᱟᱝ
ᱚ
ᱵᱟᱞᱮ ᱯᱤᱴᱷᱟᱹᱭᱟ ᱾
ᱟᱨ᱾
ᱠᱟᱱᱴᱷᱟᱲ ᱠᱚ ᱡᱚᱢ ᱵᱟᱲᱟ ᱠᱟᱛᱮᱫ ᱫᱟᱠᱟ ᱩᱛᱩ ᱚᱱᱟ ᱠᱚᱜᱮ ᱦᱩᱭᱩᱜᱼᱟ ᱾
ᱚ ᱛᱟᱦᱚᱞᱮ ᱟᱢᱵᱚᱵᱚᱛᱤ ᱧᱩᱛᱩᱢ ᱯᱚᱨᱚᱵᱽ ᱯᱟᱛᱟ ᱠᱚ ᱵᱟᱝ ᱦᱩᱭᱩᱜ ᱜᱮᱭᱟ ᱟᱯᱮ ᱮᱚᱱᱛᱮ?
ᱦ ᱵᱟᱝ ᱠᱟᱹᱴᱤᱡ ᱥᱟᱺᱜᱤᱧ ᱧᱚᱜ ᱦᱩᱭᱩᱜᱼᱟ ᱛᱚ ᱩᱱᱟᱹᱜ ᱥᱳᱨ ᱫᱚ ᱵᱟᱝ ᱟᱨ ᱱᱚᱣᱟ ᱫᱷᱟᱨᱮ ᱯᱟᱥᱮ ᱨᱮᱫᱚ ᱵᱟᱝ ᱟᱸᱡᱚᱢ ᱵᱟᱲᱟ ᱟᱠᱟᱱᱟ ᱾ ᱦᱮᱸ᱾
ᱚ
ᱟᱨ ᱟᱯᱮ ᱥᱮᱫ ᱫᱚ ᱯᱚᱨᱚᱵᱽ ᱠᱚ ᱦᱩᱭᱩᱜ ᱠᱟᱱᱟ ᱥᱮ ᱪᱮᱫ?
ᱟᱞᱮ ᱱᱚᱛᱮ ᱦᱚᱸ ᱦᱩᱭ ᱢᱟ ᱵᱟᱝ ᱦᱩᱭᱩᱜ ᱜᱮ ᱱᱟᱥᱮᱱᱟᱜ ᱥᱟᱺᱜᱤᱧ ᱫᱷᱟᱨᱟ ᱟᱸᱡᱚᱢ ᱠᱟᱱᱜ ᱛᱮᱦᱮᱧ ᱢᱟᱱᱮ ᱦᱩᱭᱩᱜ ᱜᱮᱭᱟ ᱯᱟᱛᱟ ᱠᱚ ᱟᱞᱮ ᱥᱩᱨ ᱥᱩᱯᱩᱨ ᱠᱚᱨᱮᱜ ᱢᱟ ᱵᱟᱝ ᱦᱩᱭᱩᱜᱼᱟ ᱾
ᱦᱮᱸ ᱦᱮᱸ,
ᱟᱨ ᱛᱟᱦᱚᱞᱮ ᱫᱟᱜ ᱠᱚ ᱪᱮᱜ ᱠᱟ ᱡᱟᱹᱲᱤᱭᱮᱫᱟ ᱟᱯᱮ ᱚᱱᱛᱮ?
ᱦᱟᱜ ᱵᱟᱭ ᱡᱟᱹᱲᱤᱭᱮᱜᱼᱟ ᱛᱚ ᱧᱤᱫᱟᱹ ᱛᱮᱜᱮ ᱠᱟᱹᱴᱤᱡ ᱮ ᱡᱟᱹᱲᱤᱭᱮᱫ ᱛᱟᱦᱮᱸᱜ ᱚᱱᱟ ᱦᱚ ᱵᱷᱳᱨ ᱛᱮ ᱾ ᱟᱨ ᱛᱮᱦᱮᱧ ᱠᱟᱹᱴᱤᱡ ᱫᱟᱜ ᱠᱮᱫ ᱦᱮᱸ ᱤᱭᱟᱹ ᱧᱚᱜ ᱯᱮ ᱵᱩᱡᱷᱟᱹᱜ ᱠᱟᱱᱟ ᱜᱩᱱᱴᱟᱱᱤ ᱵᱷᱟᱵ ᱢᱤᱫᱴᱟᱝ ᱩᱫᱟᱹᱨ ᱵᱷᱟᱵ ᱪᱟᱵ ᱠᱟᱛᱮᱱ ᱾
ᱦᱩᱸ ᱦᱩᱸ ᱛᱟᱦᱚᱞᱮ ᱦᱚᱞᱟ ᱫᱚ ᱟᱯᱮ ᱚᱱᱛᱮ ᱫᱚ ᱫᱟᱜ ᱮ ᱡᱟᱹᱲᱤ ᱠᱤᱱᱟ ᱥᱮ ᱵᱟᱝ?
ᱦᱩᱸ ᱥᱮ ᱚᱱᱮ ᱡᱟᱦᱟᱸ ᱥᱟᱨᱟ ᱫᱤᱱᱴᱟᱜ ᱡᱟᱦᱟᱸ ᱪᱟᱞᱟᱣ ᱠᱟᱱᱛᱮ ᱤᱱᱟᱹᱜᱮ ᱾ ᱟᱢ ᱨᱮᱱ
ᱥᱟᱨᱟᱫᱤᱱ ᱜᱮ ᱫᱟᱜ ᱮ ᱡᱟᱹᱲᱤ ᱠᱟᱫᱟ?
ᱦᱮᱸ ᱦᱮᱸ ᱟᱨ ᱯᱷᱟᱠᱟ ᱯᱷᱟᱠᱟ ᱠᱟᱱ ᱛᱟᱦᱮᱱ ᱟ ᱫᱩᱴᱟ ᱟᱲᱟᱭᱴᱟ ᱥᱮᱫ ᱜᱮ ᱾
ᱨᱚᱲ ᱢᱚᱸᱡᱽᱛᱮ ᱵᱟᱝ ᱟᱸᱡᱚᱢᱚᱜ ᱠᱟᱱ ᱛᱟᱢᱟ ᱱᱟᱥᱮ ᱠᱟᱴᱟ ᱠᱟᱴᱟ ᱟᱸᱡᱚᱢᱚᱜ ᱠᱟᱱᱟ ᱾ ᱦᱮᱞᱳ
ᱦᱮᱞᱳ ᱦᱮ ᱱᱤᱛ ᱟᱸᱡᱚᱢᱚᱜ ᱠᱟᱱᱟ? ᱦᱮᱸ ᱦᱮᱞᱳ ᱟᱪᱪᱷᱟ ᱟᱪᱪᱷᱟ ᱾ ᱦᱮᱸ ᱦᱮᱞᱳ ᱦᱮᱞᱳ ᱦᱮᱸ ᱟᱸᱡᱚᱢᱚᱜ ᱠᱟᱱᱟ ᱦᱮᱞᱳ ᱦᱮᱞᱳ
ᱦᱮᱸ ᱤᱧ ᱦᱩᱧ ᱟᱸᱡᱚᱢ ᱧᱟᱢᱮᱜ ᱜᱮᱭᱟ ᱱᱤᱛᱚᱜ ᱫᱚ ᱾
ᱚᱸ ᱞᱟᱹᱭᱮᱜ ᱤᱧ ᱦᱚᱞᱟ ᱳᱭ
ᱚᱱᱟ ᱨᱤᱢᱤᱞ ᱠᱷᱟᱹᱛᱤᱨᱟᱜ ᱛᱮᱦᱚᱸ ᱫᱚᱢᱮ ᱱᱮᱴᱣᱟᱨᱠ ᱠᱚᱨᱮᱱᱟᱜ ᱥᱚᱢᱚᱥᱥᱟ ᱦᱩᱭᱩᱜ ᱠᱟᱱ ᱜᱮᱭᱟ ᱾
ᱦᱮᱸ ᱚᱠᱟ ᱥᱚᱢᱚᱭ ᱥᱮ ᱧᱟᱢᱟ ᱚᱠᱟ ᱥᱚᱢᱚᱭ ᱵᱟᱝ ᱦᱚ ᱚᱲᱟᱜ ᱨᱮᱛᱚ ᱾
ᱦᱮᱸ ᱦᱩᱸ
ᱟᱨ ᱟᱵᱚᱟᱜ ᱟᱹᱛᱩ ᱫᱤᱥᱚᱢ ᱢᱟ ᱮᱢᱱᱤ ᱛᱮ ᱨᱮᱦᱚᱸ ᱟᱹᱰᱤ ᱡᱟᱭᱜᱟ ᱠᱚ ᱟᱹᱰᱤ ᱠᱩᱪᱤᱛ ᱡᱟᱭᱜᱟ ᱥᱮ ᱫᱟᱨᱮ ᱠᱚ ᱫᱚᱢᱮ ᱛᱟᱦᱮᱱ ᱜᱮ ᱚᱱᱟ ᱠᱷᱟᱹᱛᱤᱨᱟᱜ ᱛᱮ ᱵᱟᱭ ᱧᱟᱢ ᱜᱮᱭᱟ ᱾ ᱚ
ᱟᱫᱚ ᱚᱱᱟ ᱦᱚᱛᱮᱡ ᱛᱮ ᱱᱚᱛᱮ ᱯᱷᱟᱠᱟ ᱢᱟᱱᱮ ᱵᱟᱦᱟᱨᱮ ᱥᱮᱫ ᱵᱟᱢ ᱩᱰᱩᱜ ᱞᱮᱱᱠᱷᱟᱱ ᱫᱚ ᱚᱝᱠᱟ ᱱᱮᱴᱣᱟᱨᱠ ᱫᱚ ᱵᱟᱭ ᱧᱟᱢ ᱜᱮᱭᱟ
ᱚ ᱵᱤᱨ ᱫᱟᱨᱮᱭᱟᱱᱟ ᱵᱷᱟᱜᱤ ᱜᱮᱛᱚ ᱡᱚ ᱵᱤᱞᱤ ᱠᱚᱫᱚᱯᱮ ᱡᱚᱢ ᱜᱮᱭᱟ ᱛᱟᱦᱚᱞᱮ ᱛᱮᱨᱮᱞ ᱵᱤᱞᱤ ᱠᱚ
ᱦᱮᱸ
ᱚ ᱵᱟᱹᱨᱩ ᱵᱤᱞᱤ ᱫᱚ ᱱᱮᱛᱟᱨ ᱜᱮ ᱵᱤᱞᱤᱜ ᱟᱥᱮ ᱥᱮ ᱪᱟᱵᱟᱭᱱᱟ ᱚᱱᱟ ᱫᱚ
ᱵᱟᱹᱨᱩ ᱵᱤᱞᱤ ᱫᱚ ᱪᱟᱵᱟᱭᱮᱱᱟ ᱤᱭᱟᱹ ᱛᱩ ᱦᱮᱸ ᱪᱟᱵᱟ ᱵᱟᱹᱧ ᱫᱤᱥᱟᱹᱭᱮᱫᱟ ᱵᱟᱝ ᱫᱚ ᱮ ᱱᱤᱭᱟᱹ ᱚᱠᱛᱚ ᱜᱮ ᱵᱤᱞᱤᱜ ᱫᱚ ᱵᱤᱞᱤᱜ-ᱟ
ᱦᱩᱸ
ᱟᱨ ᱢᱤᱫᱴᱟᱝ ᱫᱚ ᱛᱟᱦᱮᱸ ᱠᱟᱱᱟ ᱱᱚᱰᱮ ᱞᱚᱯᱚᱝ ᱡᱟᱦᱟᱸ ᱚᱱᱟ ᱞᱚᱯᱚᱝ ᱫᱚ ᱪᱟᱵᱟᱭ ᱮᱱᱟ᱾
ᱚ
ᱦᱮᱸ
ᱵᱤᱨ ᱫᱷᱟᱨᱮ ᱵᱤᱨ ᱡᱟᱦᱟ ᱨᱮ ᱚᱲᱟᱜ ᱛᱟᱦᱮᱱ ᱠᱷᱟᱱ ᱢᱟ ᱡᱚ ᱵᱤᱞᱤ ᱡᱚᱢ ᱛᱮᱜᱮ ᱢᱤᱫ ᱵᱮᱲᱟ ᱢᱟ ᱠᱟᱴᱟᱣ ᱜᱚᱫᱚᱜ ᱜᱮᱭᱟ᱾
ᱦᱳᱭ ᱟᱯᱮ ᱟᱯᱮ ᱥᱮᱫ ᱫᱚ ᱟᱯᱮ ᱥᱮᱫ ᱫᱚ ᱵᱟᱹᱱᱩᱜ-ᱟ᱾
ᱟᱞᱮ ᱱᱚᱛᱮ ᱢᱟ ᱵᱤᱨ ᱠᱚᱦᱚ ᱵᱟᱹᱱᱩᱜ ᱜᱮ ᱱᱟᱥᱮ ᱱᱚᱭ-ᱚᱭ ᱡᱮᱢᱚᱱ ᱛᱮᱦᱮᱧ ᱞᱮ ᱯᱤᱴᱷᱟᱹ ᱮᱭᱟ ᱵᱚᱨᱚᱯᱷ ᱞᱮ ᱠᱟᱱ ᱫᱤᱱ ᱨᱮ ᱚᱱᱟ ᱞᱟᱹᱜᱤᱫ ᱦᱚᱸ ᱦᱟᱱᱮ ᱛᱤᱧ ᱪᱟᱨ ᱠᱤᱞᱳᱢᱤᱴᱟᱨ ᱥᱟᱹᱜᱤᱧ ᱪᱟᱞᱟᱜ ᱦᱩᱭᱩᱜ-ᱟ ᱵᱚᱨᱚᱱ ᱚᱱᱟ ᱠᱷᱚᱱ ᱦᱚᱸ ᱰᱷᱮᱨ ᱡᱷᱟᱹᱞ ᱪᱟᱞᱟᱜ ᱦᱩᱭᱩᱜ-ᱟ᱾ ᱩᱱᱟᱹᱜ ᱥᱟᱹᱜᱤᱧ ᱨᱮ ᱵᱤᱨ ᱢᱮᱱᱟᱜ-ᱟ᱾
ᱚ
ᱚᱱᱟ ᱦᱚᱸ ᱦᱩᱰᱤᱧ ᱜᱮᱭᱟ ᱵᱤᱨ ᱢᱟ ᱟᱨ ᱥᱟᱱᱟᱢ ᱦᱚᱲ ᱚᱱᱟ ᱚᱸᱰᱮ ᱠᱚ ᱪᱟᱞᱟᱜ-ᱟ ᱟᱹᱰᱤ ᱩᱛᱟᱹᱨ ᱟᱹᱛᱩ ᱨᱮᱱ ᱥᱟᱱᱟᱢ ᱦᱚᱲ ᱚᱸᱰᱮ ᱜᱮᱠᱚ ᱪᱟᱞᱟᱜ ᱟ ᱦᱩᱰᱤᱧ ᱜᱮᱭᱟ ᱵᱤᱨ ᱥᱟᱠᱟᱢ ᱦᱚᱸ ᱚᱝᱠᱟ ᱞᱮᱠᱟ ᱵᱟᱝ ᱧᱟᱢᱚᱜ-ᱟ᱾
ᱟᱨ ᱥᱟᱨᱡᱚᱢ ᱵᱤᱨ ᱠᱟᱱᱟ᱾
ᱦᱮᱸ ᱥᱟᱨᱡᱚᱢ ᱵᱤᱨ ᱜᱮ ᱟᱫᱚ ᱦᱩᱰᱤᱧ ᱜᱮ ᱢᱮᱱᱟᱜ-ᱟ ᱟᱨ ᱥᱟᱱᱟᱢ ᱦᱚᱲ ᱚᱸᱰᱮ ᱜᱮ ᱦᱮᱸ ᱦᱮᱸ
ᱟᱪᱪᱷᱟ ᱟᱪᱪᱷᱟ ᱟᱞᱮ ᱫᱚ ᱥᱩᱨ ᱜᱮᱭᱟ ᱚᱱ-ᱛᱤᱱᱟᱹᱜ ᱮᱠ ᱠᱤᱞᱳᱢᱤᱴᱟᱨ ᱦᱚᱸ ᱵᱟᱝ ᱦᱩᱭᱩᱜ-ᱟ᱾
ᱚ ᱛᱟᱞᱮ ᱢᱟ ᱥᱩᱨ ᱜᱮ᱾
ᱟᱹᱰᱤ ᱥᱩᱨ ᱜᱮᱭᱟ ᱥᱟᱨᱡᱚᱢ ᱵᱤᱨ ᱦᱮᱸ᱾
ᱛᱟᱦᱞᱮ ᱦᱟᱛᱤ ᱠᱚ ᱟᱯᱮ ᱚᱱᱛᱮ ᱠᱚ ᱪᱟᱞᱟᱜ ᱜᱮᱭᱟ ᱥᱮ ᱵᱟᱝ᱾
ᱦᱮᱸ ᱥᱮᱱᱚᱜ ᱜᱮᱭᱟ ᱠᱚ ᱟᱫᱚ ᱦᱟᱯᱮ ᱦᱟᱜ ᱱᱤᱭᱟᱹ ᱥᱤᱢᱟᱱ ᱫᱚ ᱵᱟᱠᱚ ᱦᱮᱡ ᱠᱟᱱᱟ ᱵᱟᱠᱷᱟᱱ ᱫᱚ ᱱᱚᱸᱰᱮ ᱟᱞᱮ ᱚᱲᱟᱜ ᱠᱩᱰᱟᱹᱢ ᱛᱮᱠᱚ ᱯᱟᱨᱚᱢᱚᱜ-ᱟ ᱤᱧ ᱢᱟ ᱦᱩᱰᱤᱧ ᱨᱮ
ᱚ ᱟᱯᱮ ᱥᱩᱨ ᱥᱩᱨ ᱟᱯᱮ ᱟᱛᱳ ᱦᱚᱠᱚ ᱵᱚᱞᱚᱱ ᱜᱮᱭᱟ ᱛᱟᱦᱚᱞᱮ᱾
ᱱᱮᱛᱟᱨ ᱫᱚ ᱩᱱᱟᱹᱜ ᱫᱚ ᱵᱟᱠᱚ ᱵᱚᱞᱚᱱᱟ ᱟᱹᱰᱤ ᱞᱟᱦᱟ ᱡᱚᱠᱷᱚᱱ ᱠᱟᱹᱴᱤᱡ ᱛᱟᱦᱮᱸᱠᱟᱱᱟ ᱩᱱ ᱢᱤᱫᱴᱟᱝ ᱩᱱ ᱞᱟᱹᱭᱟᱠᱚ ᱤᱧ ᱰᱟᱨᱪᱟᱨ ᱠᱚ ᱵᱟᱹᱜᱤ ᱦᱚᱴᱚ ᱠᱟᱫᱤᱧᱟ ᱟᱨ ᱢᱤᱫ ᱫᱚᱞ ᱦᱟᱹᱛᱤ ᱠᱚ ᱯᱟᱨᱚᱢᱚᱜ ᱠᱟᱱᱟ᱾ ᱢᱚᱴᱟᱢᱩᱴᱤ ᱛᱤᱜᱟᱜ ᱦᱩᱭᱩᱜᱼᱟ ᱯᱚᱧᱪᱟᱥ ᱯᱷᱩᱴ ᱥᱟᱺᱜᱤᱧ ᱛᱮ ᱟᱨ ᱤᱧ ᱨᱟᱪᱟ ᱨᱮᱠᱚ ᱜᱤᱛᱤᱡ ᱦᱚᱴᱚ ᱟᱠᱟᱫᱤ ᱧᱟ᱾
ᱦᱩᱸ ᱦᱮᱸᱛᱚ ᱟᱫᱚ ᱦᱩᱲᱩ ᱵᱮᱞᱮᱫ ᱠᱚ ᱥᱚᱢᱚᱭ ᱠᱚ ᱪᱟᱞᱟᱜ ᱠᱟᱱ ᱜᱮ ᱛᱚᱠᱷᱚᱱ ᱟᱯᱮ ᱚᱱᱛᱮ ᱠᱚ ᱪᱟᱞᱟᱜ ᱜᱮᱭᱟ ᱥᱮ ᱵᱟᱝ᱾
ᱦᱮᱸ ᱦᱤᱡᱩᱜ ᱜᱮᱭᱟ ᱠᱚ᱾
ᱚ
ᱟᱫᱚ ᱱᱮᱛᱟᱨ ᱫᱚ ᱩᱠᱩᱨ ᱚᱱᱠᱟ ᱞᱮᱠᱟ ᱫᱚ ᱵᱟᱝᱠᱚ ᱦᱮᱡ ᱵᱟᱲᱟ ᱟᱠᱟᱱᱟ ᱩᱱᱟᱹᱜ ᱥᱟᱸᱜᱮ ᱫᱚ ᱢᱤᱫᱴᱟᱝ ᱵᱟᱨᱭᱟ ᱤᱱᱟᱹᱜᱮ ᱢᱟᱱ ᱫᱚ ᱞᱟᱦᱟ ᱛᱮᱫᱚ ᱱᱚᱝᱠᱟ ᱱᱚᱝᱠᱟ ᱛᱮᱜᱮ ᱦᱚᱨ ᱛᱟᱦᱮᱸ ᱠᱟᱱ ᱛᱟᱠᱚᱣᱟ ᱟᱨᱠᱤ ᱦᱮᱸ ᱡᱚᱠᱷᱚᱱ ᱠᱚ ᱦᱤᱡᱩᱜ ᱛᱟᱦᱮᱸᱫ ᱱᱚᱝᱠᱟ ᱛᱮᱠᱚ ᱯᱟᱨᱚᱢᱚᱜ ᱛᱟᱦᱮᱸᱜ ᱟᱫᱚ ᱱᱮᱛᱟᱨ ᱫᱚ ᱚᱱᱠᱟ ᱞᱮᱠᱟ ᱫᱚ ᱵᱟᱝ᱾ ᱦᱩᱸ
ᱦᱩᱸ
ᱦᱤ ᱛᱚ ᱥᱩᱨ ᱨᱮ ᱛᱟᱦᱮᱱ ᱠᱷᱟᱱ ᱢᱟ ᱦᱟᱹᱛᱤ ᱠᱚᱢᱟᱠᱚ ᱦᱤᱨᱤ ᱟᱹᱱᱤᱡ ᱜᱮ᱾
ᱦᱮᱸ
ᱟᱨ ᱟᱞᱩ ᱠᱚ ᱛᱟᱦᱚᱞᱮ ᱟᱯᱮ ᱚᱱᱛᱮ ᱯᱮ ᱨᱚᱦᱚᱭ ᱜᱮᱭᱟ ᱥᱮ ᱵᱟᱝ ᱟᱞᱩ ᱠᱚᱢᱟ ᱫᱚᱢᱮ ᱠᱚ ᱡᱚᱢ ᱜᱮᱭᱟ ᱢᱮᱱᱟᱠᱚ
ᱦᱮᱸ ᱦᱮᱸ ᱟᱞᱮ ᱱᱚᱛᱮ ᱫᱚ ᱜᱚᱴᱟ ᱜᱮ ᱟᱹᱞᱩ
ᱚᱸ
ᱟᱫᱚ ᱚᱱᱟ ᱟᱹᱞᱩ ᱥᱤᱡᱤᱱ ᱫᱚ ᱩᱠᱩᱨ ᱱᱚᱱᱠᱟ ᱫᱚ ᱵᱟᱝᱠᱚ ᱦᱮᱡᱽ ᱵᱟᱲᱟ ᱟᱠᱟᱱᱟ ᱚᱱᱟ ᱤᱭᱟᱹ ᱥᱤᱡᱤᱱ ᱜᱮ ᱵᱮᱥᱤ ᱟᱨᱠᱤ ᱠᱤ ᱱᱤᱝᱠᱟᱹ ᱦᱮᱜᱸ ᱱᱤᱝᱠᱟᱹᱱ ᱚᱠᱛᱚ ᱥᱮ ᱱᱤᱭᱟᱹ ᱠᱷᱚᱱᱟᱜ ᱯᱚᱨᱮ ᱦᱩᱲᱩ ᱡᱚᱠᱷᱚᱱ ᱵᱤᱞᱤᱜᱼᱟ ᱱᱤᱝᱠᱟᱹᱱ ᱚᱱᱠᱟ ᱜᱮ ᱞᱟᱦᱟ ᱵᱤᱥᱤ ᱠᱚ ᱦᱤᱡᱩᱜ ᱛᱟᱦᱮᱸᱫ
ᱦᱚᱸ ᱦᱟᱹᱛᱤ ᱞᱟᱜᱟ ᱥᱮᱱ ᱵᱟᱲᱟ ᱠᱟᱱᱟ ᱥᱮ ᱵᱟᱝ ᱛᱟᱦᱞᱮ
ᱵᱟᱝ ᱵᱟᱝ
ᱚ
ᱩᱱᱟᱹᱜ ᱨᱤᱥ ᱠᱟᱛᱮ ᱚᱠᱚᱭ ᱪᱟᱞᱟᱜᱼᱟ
ᱨᱤᱥ ᱜᱮ ᱵᱚᱴᱷᱮ ᱤᱧ ᱢᱟ ᱥᱳᱥᱟᱞ ᱢᱤᱰᱤᱭᱟ ᱛᱟᱞᱟᱛᱤᱧ ᱧᱮᱞ ᱠᱟᱫᱟ ᱡᱮ ᱟᱪᱠᱟ ᱠᱚ ᱨᱩᱣᱟᱹᱲ ᱢᱟᱱᱮ ᱪᱤᱠᱟᱹᱛᱮ ᱜᱮ ᱦᱚᱲ ᱠᱚ ᱚᱲᱟᱜ ᱥᱩᱨ ᱠᱚ ᱪᱟᱞᱟᱜᱼᱟ ᱠᱤ ᱡᱟᱹᱱᱮ
ᱦᱮᱸ ᱟᱫᱚ ᱚᱱᱟ ᱫᱚ ᱧᱮᱞ ᱧᱮᱞᱛᱮ ᱦᱮᱣᱟ ᱞᱮᱱᱠᱷᱟᱱ ᱚᱱᱠᱟ ᱢᱟᱱᱮ ᱚᱱᱠᱟ ᱵᱚᱛᱚᱨ ᱫᱚ ᱵᱟᱝ ᱵᱩᱡᱷᱟᱹᱜᱼᱟ ᱡᱚᱠᱷᱚᱱ ᱜᱮ ᱦᱮᱣᱟ ᱟᱱᱤᱡᱼᱟ ᱵᱟᱝᱠᱷᱟᱱ ᱫᱚ ᱚᱱᱮ ᱵᱚᱛᱚᱨᱱᱤᱡ ᱜᱮᱭᱟ ᱟᱹᱰᱤ ᱡᱳᱨ ᱚᱲᱟᱜ ᱠᱷᱚᱱᱟᱜ ᱩᱰᱩᱠ ᱦᱚᱢ ᱫᱟᱲᱮᱭᱟᱜᱼᱟ
ᱦᱮᱸ ᱯᱷᱳᱱ ᱠᱚᱨᱮ ᱢᱟ ᱧᱮᱞ ᱦᱩᱭ ᱟᱠᱟᱱ ᱜᱮᱭᱟ ᱤᱱᱟ ᱪᱤᱠᱟᱹᱛᱮ ᱱᱩᱠᱩ ᱦᱚᱲ ᱞᱟᱜᱟ ᱠᱚ ᱪᱟᱞᱟᱜᱼᱟ ᱠᱤ ᱡᱟᱹᱱᱤ ᱥᱟᱦᱚᱥ ᱦᱚᱸ ᱢᱮᱱᱟᱜ ᱠᱚ ᱛᱟᱠᱚᱣᱟ ᱵᱚᱴᱷᱮ
ᱢᱟ ᱟᱫᱚ ᱵᱟᱝᱠᱚ ᱪᱤᱠᱟᱹᱱᱤᱭᱟ ᱟᱫᱚ ᱚᱱᱮ ᱵᱤᱥᱮᱥ ᱠᱚᱨᱮ ᱫᱚ ᱱᱚᱣᱟ ᱱᱚᱜᱼᱚᱭ ᱡᱮ ᱞᱟᱜᱟ ᱵᱟᱲᱟ ᱚᱠᱚᱭ ᱠᱚ ᱪᱟᱯᱟᱫ ᱵᱟᱲᱟ ᱠᱚᱣᱟ ᱠᱚ ᱵᱳᱢ ᱠᱚ ᱴᱷᱩᱭᱟ ᱵᱟᱝ ᱵᱚᱴᱠᱟ ᱠᱚ ᱚᱰᱮᱡᱟ ᱤᱱᱟᱹ ᱦᱚᱛᱮᱡ ᱛᱮᱜᱮ ᱟᱨᱠᱤ ᱵᱮᱥᱤ ᱩᱱᱠᱩ ᱨᱟᱹᱜᱤᱜ ᱟᱠᱚ ᱵᱟᱝᱠᱷᱟᱱ ᱫᱚ ᱵᱟᱠᱚ ᱪᱤᱠᱟᱹ ᱟᱱᱤᱡᱼᱟ
ᱦᱮᱸ ᱟᱫᱚ ᱚᱱᱠᱟ ᱞᱮᱠᱷᱟᱱ ᱩᱱᱠᱩ ᱚᱱᱟᱠᱚ ᱨᱸᱜᱤᱜ ᱟᱥᱮ
ᱦᱩᱸ ᱩᱱᱤ ᱫᱚ ᱟᱭᱟᱜ ᱡᱩᱫᱤ
ᱦᱩᱲᱩ ᱠᱚ ᱛᱟᱦᱚᱞᱮ ᱯᱮ ᱜᱤᱰᱤ ᱠᱮᱫᱟ ᱥᱮ ᱵᱟᱝ ᱦᱩᱲᱩ ᱤᱛᱟᱹ ᱠᱚ
ᱦᱮᱸ ᱜᱤᱰᱤ ᱦᱩᱭ ᱮᱱᱟ
ᱚ
ᱦᱚᱞᱟ
ᱚ ᱦᱚᱞᱟ ᱚᱱᱟ ᱯᱮ ᱜᱤᱰᱤ ᱠᱮᱫᱟ ᱚᱱᱮ ᱟᱪᱷᱲᱟ ᱠᱮᱫᱟ ᱯᱮᱥᱮ ᱜᱷᱩᱴᱩ ᱨᱮᱜᱮ
ᱤᱱᱠᱟᱹ ᱜᱷᱩᱴᱩ ᱨᱮᱜᱮ ᱟᱫᱚ ᱫᱟᱜᱽ ᱜᱮᱛᱚ ᱵᱟᱹᱱᱩᱜ ᱟᱠᱟᱫᱟ
ᱦᱮᱸ ᱟᱫᱚ ᱢᱤᱫ ᱫᱷᱟᱣ ᱞᱟᱦᱟ ᱞᱟᱦᱟ ᱥᱮᱜ ᱢᱤᱫ ᱫᱷᱟᱣ ᱫᱟᱜᱽ ᱵᱟᱭ ᱡᱟᱹᱲᱤ ᱟᱠᱟᱫᱟ ᱟᱯᱮ ᱚᱱᱛᱮ
ᱡᱟᱹᱲᱤ ᱠᱟᱜ ᱨᱮᱦᱚᱸᱭ ᱟᱫᱚ ᱚᱱᱟ ᱫᱟᱜᱽ ᱢᱟ ᱵᱟᱝ ᱛᱳᱵᱟᱭᱮᱱ ᱫᱟᱜᱽ ᱠᱟᱛ ᱚᱱᱛᱮ ᱨᱮᱫᱚ ᱵᱟᱝ ᱦᱩᱭᱩᱜ ᱛᱮ ᱥᱤᱛᱩᱝ ᱛᱮᱜᱮ ᱛᱚ ᱡᱚᱛᱚ ᱨᱚᱲ ᱪᱟᱵᱟᱭᱟ
ᱦᱮᱸ ᱟᱨ ᱟᱹᱰᱤ ᱫᱤᱱ ᱫᱚᱢᱮ ᱥᱤᱛᱩᱝ ᱠᱮᱫᱟᱭ ᱥᱮ ᱟᱫᱚ ᱱᱟᱥᱮ ᱫᱟᱜᱽ ᱛᱮᱦᱚᱸ ᱢᱟ ᱵᱟᱝ ᱦᱩᱭᱩᱜᱼᱟ᱾
ᱦᱩᱸ ᱦᱩ
ᱯᱩᱭᱞᱳ ᱫᱷᱟᱣ ᱡᱩᱫᱤ ᱡᱟᱥᱛᱤ ᱫᱟᱜᱟᱭ ᱛᱟᱦᱚᱞᱮ ᱢᱟ ᱦᱩᱭᱩᱜ ᱜᱮ ᱵᱟᱝᱠᱷᱟᱱ ᱱᱟᱥᱮ ᱫᱟᱜᱽ ᱛᱮᱸᱦᱚ ᱵᱟᱝ ᱦᱩᱭᱩᱜ ᱜᱮᱭᱟ ᱩᱱᱟᱹᱜ ᱥᱤᱛᱩᱝ ᱥᱮ
ᱦᱩᱸ ᱚᱱᱟ ᱨᱮᱜᱮ ᱛᱚ ᱚᱱᱠᱟ ᱛᱟᱭᱚᱢ ᱠᱟᱱᱟ ᱵᱟᱝᱠᱷᱟᱱ ᱫᱚ ᱞᱟᱦᱟ ᱧᱚᱜ ᱨᱮᱜᱮ ᱡᱩᱫ ᱟᱹᱰᱤ ᱦᱩᱭ ᱠᱚᱜᱼᱟ ᱟᱹᱰᱤ ᱞᱟᱦᱟ ᱜᱮ
ᱚ ᱛᱟᱦᱚᱞᱮ ᱟᱯᱮ ᱚᱱᱛᱮ ᱫᱚ ᱯᱚᱲᱚᱵᱽ ᱯᱟᱛᱟ ᱠᱚ ᱪᱮᱠᱟ ᱦᱩᱭᱩᱜ ᱜᱮᱭᱟ?
ᱦᱩᱭᱩᱜ ᱜᱮᱭᱟ ᱵᱷᱟᱜᱤ ᱜᱮ ᱟᱫᱚ ᱩᱱᱟᱹᱜ ᱚᱠᱚᱭ ᱪᱟᱞᱟᱣᱼᱟ ᱤᱧᱦᱚᱸ ᱩᱱᱟᱹᱜ ᱫᱚ ᱵᱟᱧ ᱪᱟᱞᱟᱣ ᱵᱟᱲᱟᱜ ᱜᱮᱭᱟ ᱥᱟᱹᱜᱤᱧ ᱥᱮᱱ ᱱᱚᱣᱟ ᱥᱩᱨ ᱠᱚᱨᱮ ᱜᱮ ᱡᱟᱦᱟ ᱦᱩᱭᱩᱜᱼᱟ ᱤᱱᱟᱹ ᱠᱚᱜᱮ, ᱥᱟᱹᱜᱤᱧ ᱥᱮᱫ ᱫᱚ ᱵᱟᱧ ᱥᱮᱱ ᱵᱟᱲᱟ ᱠᱮᱭᱟ ᱤᱧᱦᱚᱸ᱾ ᱟᱫᱚ ᱟᱯᱮ ᱥᱮᱫ ᱫᱚ ᱯᱚᱨᱚᱵᱽ ᱠᱚ?
ᱟᱞᱮ ᱱᱚᱛᱮ ᱢᱟ ᱚᱱᱠᱟ ᱟᱞᱮ ᱥᱩᱨ ᱥᱩᱯᱩᱨ ᱠᱚᱨᱮ ᱢᱟ ᱵᱟᱝ ᱦᱩᱭᱩᱜ ᱜᱮ, ᱠᱤᱱᱛᱩ ᱱᱟᱥᱮ ᱥᱟᱦᱟ ᱨᱮᱫᱚ ᱦᱩᱭ ᱵᱟᱲᱟᱜ ᱜᱮᱭᱟ᱾
ᱦᱩᱸ᱾
ᱛᱤᱦᱤᱧ ᱜᱮ ᱡᱮᱢᱚᱱ ᱱᱟᱥᱮᱱᱟᱜ ᱪᱷᱟᱲᱟ ᱨᱮ ᱦᱩᱭᱩᱜᱼᱟ ᱯᱚᱸᱪᱤᱥ ᱛᱤᱨᱤᱥ ᱠᱤᱞᱳᱢᱤᱴᱟᱨ ᱥᱟᱦᱟᱨᱮ ᱢᱤᱴᱮᱱ ᱯᱚᱨᱚᱵ᱾ ᱦᱩᱭᱩᱜ ᱠᱟᱱᱟ ᱯᱟᱛᱟ᱾
ᱦᱩᱸ᱾
ᱦᱚᱸᱜᱼᱚᱭ ᱠᱤᱪᱷᱩ ᱢᱟᱲᱟᱝ ᱦᱩᱭᱱᱟ ᱳᱭ ᱯᱟᱸᱪ ᱠᱤᱞᱳᱢᱤᱴᱟᱨ ᱥᱟᱦᱟᱨᱮ ᱦᱩᱭᱮᱱ ᱜᱮᱭᱟ ᱚᱱᱟ ᱦᱚᱸ ᱵᱚᱲᱚ ᱧᱚᱜ ᱯᱚᱛᱟ ᱜᱮ ᱦᱩᱭᱱᱟ᱾ ᱟᱫᱚ ᱱᱤᱝᱠᱟᱹᱱ ᱦᱚᱲᱢᱟ ᱪᱟᱞᱟᱣ ᱵᱟᱝ ᱦᱩᱭ ᱟᱠᱟᱱᱟ ᱚᱱᱠᱟ ᱞᱮᱠᱟ ᱚᱠᱛᱚ ᱠᱚ ᱵᱟᱝ ᱧᱟᱢ ᱟᱠᱟᱱᱟ᱾ ᱴᱷᱤᱠ ᱟᱪᱷᱮ ᱛᱟᱦᱞᱮ ᱚᱱᱠᱟ ᱜᱮᱞᱟᱝ ᱠᱟᱛᱷᱟᱜᱼᱟ, ᱥᱩᱢᱚᱭ ᱠᱚ ᱚᱠᱛᱚ ᱠᱚ ᱵᱤᱞᱚᱢᱚᱜ ᱠᱟᱱᱟ᱾ ᱯᱚᱨᱮ ᱠᱟᱛᱷᱟ ᱦᱩᱭᱩᱜᱼᱟ᱾
ᱟᱪᱪᱷᱟ᱾